ᱦᱮᱸ ᱜᱚᱝ ᱠᱮᱢᱟ ᱛᱟᱦᱚᱸᱞᱮ ᱠᱷᱚᱵᱚᱨ ᱠᱚ ᱜᱚᱝᱠᱮ ᱪᱮᱫ ᱞᱮᱠᱟ ᱫᱟᱜ ᱡᱟᱹᱲᱤ ᱚᱱᱛᱮ᱾
ᱜᱚᱝᱠᱮ ᱫᱟᱜ ᱡᱟᱹᱲᱤ ᱫᱚ ᱱᱚᱜ-ᱚᱭ ᱪᱮᱫ ᱞᱮᱠ ᱞᱮᱭ ᱟᱹᱵᱤ ᱱᱟ ᱟᱞᱮ ᱥᱮᱫ ᱫᱚ ᱫᱟᱜ ᱡᱟᱹᱲᱤ ᱫᱚ ᱱᱟᱯᱟᱭ ᱜᱮ ᱦᱩᱭᱩᱜ ᱠᱟᱱᱟ᱾
ᱚᱸᱻ ᱱᱟᱯᱟᱭ ᱜᱮ ᱦᱩᱭᱩᱜ ᱠᱟᱱᱟ ᱵᱟᱝ?
ᱦᱳᱭ ᱦᱳᱭ, ᱟᱳ ᱟᱯᱮ ᱥᱮᱫ ᱜᱮ ᱜᱚᱝᱠᱮ ᱪᱮᱫ ᱞᱮᱠᱟ ᱦᱩᱭᱩᱜ ᱠᱟᱱᱟ?
ᱦᱮᱸ ᱟᱞᱮ ᱥᱮᱱ ᱦᱚᱸ ᱜᱚᱝᱠᱮ ᱮ ᱪᱮᱫ ᱠᱚ ᱞᱮᱭᱟ, ᱨᱤᱢᱤᱞ ᱟᱠᱟᱫᱟᱭ ᱜᱚᱝᱠᱮ ᱟᱨ ᱠᱟᱹᱴᱤᱡ ᱱᱟᱥᱮ ᱱᱟᱥᱮ ᱯᱩᱭᱩᱲ ᱯᱩᱭᱩᱲ ᱯᱩᱭᱩᱲ ᱯᱩᱭᱩᱲᱮ ᱦᱚᱭ ᱫᱟ᱾
ᱦᱳᱭ ᱦᱳᱭ ᱦᱳᱭ᱾ ᱜᱚᱝᱠᱮ ᱛᱟᱦᱞᱮ ᱱᱟᱯᱟᱭ ᱵᱟᱲᱟ ᱜᱮᱭᱟ ᱵᱮᱱ ᱛᱚ?
ᱦᱮᱸ ᱜᱚᱝᱠᱮ ᱱᱟᱯᱟᱭ ᱵᱟᱲᱟ ᱜᱮ᱾ ᱩᱸ ᱦᱩᱸ ᱟᱨ ᱪᱮᱜ ᱵᱤᱱ ᱪᱤᱠᱟᱹᱭᱟ ᱜᱚᱝ ᱮ ᱱᱤᱛᱚᱜ ᱡᱟᱯᱩᱜ ᱫᱤᱱ ᱚᱲᱟᱜ ᱠᱷᱚᱡ ᱜᱮ ᱵᱟᱝ ᱚᱰᱚᱠ ᱵᱩᱡᱷᱟᱹᱣ ᱟᱹᱲᱤᱡ ᱠᱟᱱᱟ᱾ ᱞᱚᱥᱚᱫ ᱠᱚ ᱮᱢᱚᱱ ᱧᱮᱞᱚᱜ ᱠᱟᱱᱟ ᱥᱮᱫᱚᱢ ᱛᱟᱲᱟᱢ ᱵᱟᱲᱟ ᱜᱮ ᱵᱟᱝ ᱵᱩᱡᱷᱩᱜᱚᱜ ᱠᱟᱱᱟ᱾
ᱦᱳᱭ ᱜᱚᱝᱠᱮ ᱚᱝᱠᱟ ᱜᱮ ᱜᱚᱝᱠᱮ ᱥᱟᱱᱟᱢ ᱦᱚᱲᱟᱜ ᱜᱮᱠᱚ ᱫᱩᱠᱷ ᱠᱚᱥᱴᱚ ᱚᱸᱛᱚ
ᱦᱮᱸ ᱢᱮᱱᱟᱜ ᱜᱮᱛᱟᱵᱚᱱ ᱜᱮᱭᱟ ᱥᱮ ᱡᱚᱛᱚ ᱦᱚᱲᱟᱜ ᱫᱚ ᱵᱟᱝ ᱥᱮ
ᱜᱚᱝᱠᱮ ᱛᱟᱦᱞᱮ ᱫᱟᱠᱟ ᱠᱚᱫᱚᱵᱮᱱ ᱡᱚᱢ ᱵᱟᱲᱟ ᱠᱮᱜᱼᱟ?
ᱫᱟᱠᱟ ᱠᱚ ᱜᱚᱝᱠᱮ ᱡᱚᱢ ᱵᱟᱲᱟ ᱫᱚ ᱦᱩᱭ ᱫᱚ ᱦᱩᱭ ᱠᱟᱱ ᱜᱮᱭᱟ ᱵᱟᱝ ᱫᱚ ᱵᱟᱝ᱾
ᱦᱳᱭ ᱦᱳᱭ ᱪᱮᱫ ᱪᱮᱫ ᱠᱚ ᱛᱟᱦᱞᱮ ᱵᱮᱱ ᱩᱛᱩ ᱞᱮᱜᱼᱟ?
ᱟᱫᱚ ᱟᱨ ᱩᱛᱩ ᱫᱚ ᱦᱩᱭ ᱞᱮᱱᱟ ᱛᱤᱦᱤᱱ ᱫᱚ ᱠᱟᱹᱴᱤ ᱟᱹ ᱰᱟᱝᱨᱤ ᱠᱚ ᱠᱩᱴᱟᱹᱢ ᱞᱮᱫᱮᱭᱟ ᱛᱚ ᱛᱤᱦᱤᱱ ᱫᱚ ᱟᱞᱮ ᱥᱮᱱᱟ ᱱᱚᱸᱰᱮ ᱚᱱᱟ ᱯᱚᱴᱚᱢ
ᱦᱩᱸ ᱦᱩᱸ ᱦᱩᱸ᱾ ᱦᱳᱭ ᱜᱚᱝᱠᱮ᱾
ᱦᱮᱞᱳ
ᱦᱟᱸ ᱛᱟᱦᱞᱮ ᱱᱟᱯᱟᱭ ᱵᱟᱲᱟ ᱜᱮᱭᱟ ᱵᱮᱱ?
ᱚᱦᱟᱹᱭ ᱱᱟᱯᱟᱭ ᱵᱟᱲᱟ ᱜᱮ ᱟᱫᱚ ᱛᱟᱦᱞᱮ ᱚᱱᱛᱮ ᱨᱮ ᱰᱟᱝᱨᱤ ᱠᱚ ᱠᱩᱴᱟᱹᱢ ᱠᱟᱫᱮ ᱠᱷᱟᱱᱡ ᱫᱚ ᱟᱫᱚ ᱛᱟᱦᱞᱮ ᱳᱭ ᱯᱮ ᱠᱤᱞᱳ ᱜᱟᱱ ᱡᱤᱞ ᱟᱹᱜᱩ ᱦᱩᱭᱱᱟ ᱛᱚ᱾
ᱦᱳᱭ ᱦᱳᱭ ᱦᱳᱭ
ᱟᱫᱚ ᱛᱷᱟᱦᱞᱮ ᱚᱱᱟ ᱵᱷᱟᱹᱡᱤ ᱠᱟᱛᱮᱸ ᱡᱚᱢ ᱦᱩᱭᱩᱜᱼᱟ
ᱚ ᱡᱚᱢ ᱫᱚ ᱟᱹᱣᱨᱤ ᱵᱤᱱ ᱡᱚᱢᱟ
ᱟᱸ ᱡᱚᱢ ᱫᱚ ᱟᱹᱣᱨᱤ ᱡᱚᱢ ᱟᱯᱷᱮ ᱟᱫᱚ ᱛᱷᱟᱦᱞᱮ ᱟᱫᱚ ᱛᱟᱦᱞᱮ ᱜᱤᱛᱤᱡ ᱪᱮᱭ ᱠᱟᱱᱟ ᱛᱚ
ᱚᱦᱳᱭ ᱟᱫᱚ ᱛᱤᱱᱟᱹᱜ ᱥᱟᱺᱜᱤᱧ ᱨᱤᱠᱚ ᱛᱤᱱᱟᱹᱜ ᱥᱟᱺᱜᱤᱧ ᱨᱮᱠᱚ ᱠᱩᱴᱟᱹᱢ ᱞᱮᱫᱮᱭᱟ ᱜᱚᱝᱠᱮ ᱟᱯᱮᱴᱷᱮᱡ ᱠᱷᱚᱱᱟᱜ ᱫᱚ?
ᱟᱞᱮᱴ ᱴᱷᱮᱜ ᱜᱷᱚᱱᱟᱜ ᱢᱚᱴᱟ-ᱢᱩᱴᱤ ᱜᱚᱝᱠᱮ ᱦᱟᱱᱟ ᱫᱚᱥ ᱠᱤᱞᱳᱢᱤᱴᱟᱨ ᱵᱷᱤᱛᱤᱨ ᱨᱮ ᱚᱱᱟ ᱵᱩᱨᱩ ᱠᱚᱪᱟ ᱥᱮᱜ ᱨᱮᱠᱚ ᱠᱩᱴᱟᱹᱢ ᱞᱮᱫᱮᱭᱟ ᱟᱹ ᱡᱟᱦᱟᱸ ᱛᱮ ᱡᱮᱢᱚᱱ ᱯᱷᱩᱞᱤᱥ ᱟᱞᱚ ᱠᱚ ᱥᱮᱴᱮᱨ ᱫᱟᱲᱮᱭᱟᱜ ᱢᱟ
ᱦᱳᱭ ᱦᱳᱭ ᱟᱫᱚ ᱜᱚᱝᱠᱮ ᱱᱤᱛᱟᱹᱜ ᱫᱚ ᱟᱫᱚ ᱚᱱᱟ ᱢᱚᱸᱛ ᱛᱚ ᱢᱟᱱᱟᱣ ᱣᱚᱠᱚᱫ ᱠᱚ
ᱫᱚ ᱠᱟᱫᱟ ᱥᱮ ᱟᱫᱚ ᱛᱷᱟᱦᱞᱮ ᱟᱫᱚ ᱛᱟᱦᱞᱮ ᱚᱱᱛᱮ ᱫᱚ ᱡᱟᱛᱮ ᱚᱠᱚᱭ ᱦᱚᱸ ᱡᱮᱢᱚᱱ ᱟᱞᱚ ᱠᱚ ᱵᱚᱞᱚ ᱫᱟᱲᱮᱭᱟᱜ ᱢᱟ᱾
ᱦᱩᱸ ᱦᱩᱸ
ᱚᱱᱚ ᱚᱱᱠᱟ ᱨᱮ ᱛᱟᱦᱞᱟ ᱟᱫᱮ ᱠᱚ ᱤᱭᱟᱹᱣ ᱠᱟᱫᱟ
ᱦᱳᱭ ᱜᱚᱝᱠᱮ ᱵᱚᱝᱠᱮ ᱛᱟᱦᱞᱮ
ᱦᱮᱸ
ᱚᱦ ᱨᱚᱦᱚᱭ ᱠᱚᱫᱚ ᱪᱟᱵᱟ ᱵᱟᱲᱟ ᱦᱩᱭ ᱠᱟᱱᱟ ᱪᱮ ᱞᱮᱠᱟ?
ᱦᱚ ᱨᱚᱦᱚᱭ ᱠᱚ ᱜᱚᱝᱠᱮ ᱟᱨ ᱟᱞᱚ ᱵᱚᱝ ᱞᱟᱹᱭᱟ ᱨᱚᱦᱚᱭ ᱠᱚᱫᱚ ᱢᱚᱴᱟ-ᱢᱩᱴᱤ ᱦᱮᱸ ᱦᱩᱭ ᱫᱚ ᱦᱩᱭ ᱥᱟᱹᱫ ᱟᱠᱟᱱᱟ ᱵᱟᱝ ᱫᱚ ᱵᱟᱝ ᱱᱤᱛᱚᱜ ᱜᱚᱝᱠᱮ ᱦᱟᱱᱮ ᱥᱟᱨ ᱪᱟᱯᱟᱱ ᱠᱚ ᱱᱤᱛᱚᱜ ᱦᱟᱱᱮ ᱫᱚᱠᱟᱱ ᱨᱮᱦᱚᱸ ᱵᱟᱝ ᱧᱟᱯᱟᱢᱚᱜ ᱠᱟᱱᱟ ᱪᱮᱜ ᱵᱮᱱ ᱡᱟᱞᱟ ᱚ ᱥᱟ ᱥᱟᱨ ᱪᱟᱵᱟᱱ ᱠᱚ ᱞᱟᱹᱜᱤᱜ ᱦᱟᱱᱮ ᱯᱩᱞᱤᱥ ᱴᱷᱮᱱ ᱤᱭᱟᱹ ᱠᱚᱨᱟᱣ ᱞᱟᱜᱟᱜ ᱠᱟᱱᱟ ᱫᱚᱨᱠᱷᱟᱥᱛᱚ ᱮᱢ ᱞᱟᱜᱟᱜ ᱠᱟᱱᱟ ᱛᱚᱵᱮ ᱟᱹᱱᱤᱡ ᱥᱟᱨ ᱪᱟᱯᱟᱱ ᱧᱟᱢᱚᱜᱼᱟ ᱛᱟ ᱪᱷᱟᱲᱟᱣ ᱵᱟᱠᱷᱟᱡ ᱫᱚ ᱵᱟᱝ ᱧᱟᱯᱟᱢ ᱠᱟᱱᱟ
ᱦᱳᱭ ᱦᱳᱭ ᱜᱚᱢᱠᱮ ᱱᱤᱛᱚᱜ-ᱟ ᱥᱤᱥᱴᱮᱢ ᱜᱮ ᱟᱞᱟᱫᱟ ᱠᱟᱱᱟ᱾ ᱵᱟᱹᱞᱤᱧ ᱞᱟᱹᱭ ᱫᱟᱲᱮᱭᱟᱜ ᱠᱟᱱᱟ᱾
ᱦᱮ ᱥᱤᱥᱴᱮᱢ ᱜᱮ ᱚᱱᱠᱟ ᱠᱟᱱᱟ ᱟᱫᱚ ᱢᱟᱥᱮ ᱪᱮᱫ ᱵᱮᱱ ᱪᱤᱠᱟᱹᱭᱟ? ᱵᱩᱡ ᱦᱚᱸ ᱵᱟᱵᱮᱱ ᱵᱩᱡ ᱧᱟᱢ ᱫᱟᱲᱮᱭᱟᱜᱼᱟ᱾
ᱦᱮᱸ ᱦᱮᱸ ᱜᱚᱝᱠᱮ ᱛᱟᱦᱚᱞᱮ ᱟᱹᱞᱤᱧᱟᱜ ᱠᱟᱛᱷᱟ ᱞᱮᱠᱟᱼᱼ ᱠᱟᱛᱷᱟ ᱛᱮᱫᱚ ᱱᱚᱣᱟ ᱥᱟᱨ ᱪᱟᱵᱟᱱ ᱡᱚᱠᱷᱚᱱ ᱵᱮᱱ ᱞᱟᱹᱭ ᱠᱮᱜᱼᱟ ᱦᱮᱸ
ᱦᱮᱸ
ᱟᱫᱚ ᱟᱹᱞᱤᱧᱟᱜ ᱠᱟᱛᱷᱟ ᱞᱮᱠᱟᱛᱮ ᱠᱟᱹᱴᱤᱡ ᱥᱟᱨᱤ ᱪᱟᱯᱟᱱ ᱥᱮᱜ ᱜᱮ ᱠᱟᱛᱷᱟ ᱫᱚᱞᱟᱝ ᱤᱫᱤ ᱞᱮᱜᱮ᱾ ᱜᱚᱝᱠᱮ ᱠᱚᱣᱟᱜ ᱱᱩᱠᱩ ᱜᱚᱢᱠᱮ ᱠᱚ ᱡᱟᱦᱟᱸ ᱚᱠᱛᱚ ᱠᱚ ᱮᱢ ᱮᱢ ᱟᱠᱟᱫ ᱞᱟᱝᱟ
ᱦᱩᱸ᱾
ᱱᱚᱣᱟ ᱚᱠᱛᱚ ᱨᱮᱜᱮ ᱟᱞᱟᱝ ᱫᱚ ᱨᱚᱯᱚᱲᱚᱜ ᱦᱩᱭᱩᱜ ᱛᱟᱞᱟᱝᱟ ᱥᱮ
ᱦᱮᱸ ᱤᱱᱟᱹ ᱚᱠᱛᱚ ᱨᱮᱜᱮ ᱟᱞᱟᱝ ᱠᱚᱨᱟᱣ ᱫᱚ ᱦᱩᱭ ᱫᱚ ᱦᱩᱭᱩᱜ ᱜᱮᱭᱟ ᱵᱟᱝ ᱫᱚ ᱵᱟᱝ?
ᱦᱮᱸ ᱟᱫᱚ ᱚᱱᱟ ᱚᱠᱛᱚ ᱨᱮᱱᱟᱜ ᱠᱟᱛᱷᱟ ᱜᱤᱧ ᱞᱟᱹᱭᱮᱫᱼᱟ ᱜᱚᱢᱠᱮ ᱛᱚᱞᱮ ᱱᱚᱜᱼᱚᱭ ᱟᱵᱮᱱ ᱱᱚᱜᱼ ᱵᱟᱦᱟ ᱥᱚᱦᱚᱨᱟᱭ ᱜᱚᱝᱠᱮ ᱛᱟᱞᱦᱮ ᱵᱟᱦᱟ ᱥᱚᱦᱚᱨᱟᱭ ᱫᱚ ᱡᱟᱦᱟᱸ ᱞᱮᱠᱟ ᱫᱮᱨᱤᱧᱚᱜ ᱜᱮᱭᱟ ᱛᱟᱦᱚᱞᱮ ᱱᱚᱜᱚᱭ ᱟᱥᱟᱲ ᱵᱚᱸᱜᱟ ᱫᱚᱝ ᱫᱚᱝ ᱠᱚ ᱦᱩᱭᱱᱟ ᱫᱚᱝ ᱮᱱᱮᱡ ᱛᱚ ᱛᱟᱦᱚᱞᱮ ᱵᱟᱯᱞᱟ ᱠᱚ ᱦᱩᱭᱞᱱᱟ ᱥᱮ ᱵᱟᱝ ᱟᱯᱮ ᱥᱮᱫ ᱫᱚ?
ᱦᱮᱸ ᱜᱚᱝᱠᱮ ᱵᱟᱯᱞᱟ ᱠᱚᱫᱚ ᱦᱩᱭ ᱫᱚ ᱦᱩᱭᱮᱱ ᱜᱮᱭᱟ ᱪᱟᱞᱟᱣ ᱵᱟᱲᱟ ᱦᱩᱭ ᱞᱮᱱ ᱜᱮᱭᱟ᱾
ᱦᱮᱸ᱾
ᱟᱨ ᱟᱞᱚᱢ ᱚ ᱟᱞᱮ ᱪᱟᱞᱟᱣ ᱞᱮᱱᱟ ᱥᱮ ᱮᱫᱚᱢ ᱚᱱᱟ ᱦᱟᱺᱰᱤ ᱴᱩᱠᱩᱡ ᱛᱮᱠᱚ ᱪᱟᱯᱟᱫ ᱞᱮᱫ ᱞᱮᱭᱟ᱾
ᱚ ᱦᱚᱸ ᱪᱮᱫ ᱫᱚᱯᱮ ᱫᱳᱥ ᱞᱮᱜᱼᱟ ᱜᱚᱝᱠᱮ?
ᱦᱮᱸ ᱜᱚᱝᱠᱮ ᱦᱟᱺᱰᱤ ᱴᱩᱠᱩᱡ ᱛᱮ ᱚᱱᱮ ᱵᱤᱞᱤ ᱠᱚ ᱤᱭᱟᱹ ᱵᱤᱞᱤ ᱛᱮᱠᱚ ᱪᱟᱯᱟᱫ ᱵᱟᱲᱟ ᱞᱮᱫ ᱞᱮᱭᱟ᱾
ᱦᱳᱭ ᱦᱳᱭ ᱦᱳᱭ ᱟᱫᱚ ᱞᱟᱹᱯᱤᱛ ᱵᱩᱲᱦᱤ ᱴᱷᱮᱡ ᱯᱮ ᱥᱩᱨᱩᱜ ᱠᱟᱱᱟ ᱮᱱᱛᱮᱫ ᱜᱚᱢᱠᱮ
ᱦᱮᱸ ᱜᱚᱝᱠᱮ ᱟᱫᱚ ᱞᱟᱯᱤᱛ ᱵᱩᱲᱦᱤ ᱛᱟᱠᱚ ᱦᱚᱸᱠᱚ ᱥᱟᱸᱜᱮ ᱜᱮᱭᱟ ᱥᱮ᱾ ᱮᱸ ᱛᱟᱦᱚᱞᱮ ᱟᱫᱚ ᱛᱟᱦᱚᱞᱮ ᱟᱞᱮ ᱨᱮᱱ ᱦᱚ ᱩᱱᱤ
ᱡᱟᱦᱟᱸᱭ ᱠᱚ ᱨᱟᱭ ᱵᱟᱹᱭᱥᱭᱟᱹ ᱠᱚ ᱢᱮᱛᱟᱭ ᱠᱟᱱᱟ
ᱦᱩᱸ ᱨᱟᱭ ᱵᱟᱸᱥᱤᱹᱭᱟᱹ ᱞᱮᱠᱟ ᱩᱱᱤ ᱡᱟᱦᱟᱸ ᱟᱞᱮ ᱞᱮ ᱟᱞᱮ ᱨᱮᱱ ᱛᱟᱠᱚ ᱠᱚ ᱞᱟᱹᱜᱤᱫ ᱮ ᱵᱟᱦᱩᱭ ᱯᱟᱸᱡᱟ ᱞᱮᱜ ᱠᱚᱭᱟ ᱥᱮ ᱟᱫᱚ ᱛᱟᱦᱚᱞᱮ ᱩᱱᱤ ᱫᱚᱠᱚ ᱮᱠᱞᱟᱭᱮ ᱠᱟᱱᱟ ᱥᱮ᱾ ᱟᱱᱮᱮ ᱢᱟᱨᱟᱝ ᱢᱟᱨᱟᱝ ᱢᱟᱨᱟᱝ ᱢᱟᱨᱟᱝ ᱠᱟᱹᱴᱟᱹᱨᱤ ᱛᱮᱠᱚ ᱠᱟᱹᱴᱟᱹᱨᱤ ᱠᱚ ᱚᱰᱩᱚᱠ ᱵᱟᱲᱟ ᱞᱮᱫᱟ ᱛᱚ ᱟᱫᱚ ᱛᱟᱦᱚᱞᱮ ᱵᱚᱛᱚᱨᱜᱮ ᱦᱟᱱᱮ ᱤᱭᱟᱹ ᱫᱟᱲᱤ ᱠᱚᱠᱚ ᱦᱚᱭᱚᱭᱮᱜ ᱛᱟᱭ ᱠᱷᱟᱡ ᱟᱫᱚ ᱛᱟᱦᱚᱞᱮ ᱟᱞᱮ ᱦᱚᱸ ᱞᱮ ᱥᱩᱨᱩ ᱥᱩᱨ ᱥᱩᱨ ᱞᱮᱱᱟ ᱥᱮ᱾
ᱦᱳᱭ ᱜᱚᱝᱠᱮ ᱦᱳᱭ᱾
ᱟᱫᱚ ᱵᱟᱥᱟᱡ ᱫᱚ ᱩᱱᱠᱩ ᱦᱚᱸ ᱫᱚ ᱵᱟᱠᱚ ᱨᱟᱸᱜᱟᱣ ᱜᱚᱫ ᱮᱱᱟ ᱥᱮ
ᱦᱩᱸ ᱦᱩᱸ ᱦᱩᱸ᱾
ᱟᱫᱚ ᱛᱟᱦᱚᱞᱮ ᱫᱚᱢᱮ ᱨᱮ ᱠᱷᱟᱹᱯᱟᱹᱨᱤ ᱞᱮᱱᱟ ᱫᱚᱢᱮ ᱮᱠᱫᱚᱢ ᱟᱹᱰᱤ ᱡᱳᱨᱟᱞᱳ ᱜᱮ᱾ ᱱᱟᱜ-ᱚ ᱱᱟᱝᱠᱟ ᱵᱮᱯᱟᱨ᱾
ᱟᱹᱰᱤ ᱟᱹᱰᱤ ᱥᱟᱨᱦᱟᱹᱣ ᱟᱞᱮ ᱥᱮᱜ ᱦᱚᱸ ᱜᱚᱝᱠᱮ ᱦᱩᱭ ᱫᱚ ᱦᱩᱭ ᱵᱟᱲᱟᱭᱮᱱ ᱜᱮᱭᱟ ᱟᱫᱚ ᱟᱫᱚ ᱟᱹᱞᱤᱧ ᱫᱚ ᱚᱱᱠᱟ ᱛᱟᱦᱚᱞᱮ ᱨᱟᱹᱥᱠᱟᱹ ᱠᱚᱫᱚ ᱪᱮᱫ ᱞᱮᱠᱟ ᱦᱩᱭᱱᱟ?
ᱨᱟᱹᱥᱠᱟᱹ ᱠᱚᱫᱚ ᱢᱚᱴᱟᱢᱩᱴᱤ ᱵᱷᱟᱜᱮ ᱜᱮ ᱫᱚᱢᱮ ᱦᱟᱺᱰᱤ ᱯᱟᱹᱣᱨᱟᱹ ᱫᱚᱢᱮ ᱧᱩ ᱦᱩᱭ ᱞᱮᱱᱟ ᱥᱮ ᱩᱱᱟᱹᱜ ᱫᱚ᱾
ᱦᱩᱸ ᱦᱩᱸ᱾
ᱦᱩᱸ ᱦᱩᱸ ᱞᱚᱥᱚᱫ ᱢᱚᱥᱚᱫ ᱠᱚᱫᱚ ᱠᱷᱟᱴ ᱵᱟᱫᱟᱣ ᱫᱟᱜ ᱦᱚᱸ ᱛᱟᱦᱮᱸ ᱞᱮᱱᱟ ᱥᱮ ᱦᱩᱸ ᱨᱟᱹᱥᱠᱟᱹ ᱫᱚ ᱟᱹᱰᱤ ᱪᱮᱦᱨᱟ ᱨᱟᱹᱥᱠᱟᱹ ᱫᱚ ᱛᱟᱦᱮᱸ ᱫᱚ ᱛᱟᱦᱮᱸ
ᱜᱚᱝᱠᱮ ᱛᱟᱦᱚᱸᱞᱮ ᱴᱟᱢᱟᱠ ᱛᱩᱢᱫᱟᱜ ᱫᱚ ᱵᱮᱱ ᱜᱚᱜ ᱞᱮᱫᱟ ᱥᱮ ᱵᱟᱝ?
ᱟᱨ ᱴᱟᱢᱟᱜ ᱛᱩᱢᱫᱟᱜ ᱜᱚᱝᱠᱮ ᱟᱨ ᱟᱞᱚᱵᱮᱱ ᱞᱮᱭᱟ ᱪᱤᱠᱟᱹ ᱛᱮᱵᱚᱱ ᱜᱚᱜᱟ ᱜᱚᱝᱠᱮ ᱟᱫᱚ ᱴᱟᱢᱟᱠ ᱛᱩᱢᱫᱟᱜ ᱦᱚᱸ ᱤᱫᱤ ᱫᱚ ᱦᱩᱭ ᱫᱚ ᱦᱩᱭ ᱞᱮᱱ ᱜᱮᱭᱟ ᱵᱟᱝ ᱫᱚ ᱵᱟᱝ, ᱟᱫᱚ ᱱᱮᱛᱟᱨ ᱫᱚ ᱦᱟᱱᱟ ᱤᱭᱟᱹᱨᱮ ᱡᱷᱟᱝᱠᱟ ᱡᱷᱟᱠᱩᱲ ᱡᱷᱟᱝᱠᱟ ᱡᱷᱟᱠᱩᱲ ᱫᱚᱢᱮ ᱠᱚ ᱮᱱᱮᱡ ᱫᱟᱥᱮ᱾
ᱦᱮᱸ ᱦᱮᱸ᱾
ᱚᱱᱟ ᱵᱚᱠᱥ ᱠᱚᱠᱚ ᱥᱩᱨᱡᱚᱝ ᱠᱟᱱᱟ ᱵᱟᱥ ᱪᱚᱞᱚ ᱟᱨᱠᱚ ᱫᱷᱩᱨᱟᱹᱣ ᱠᱟᱱᱟ᱾ ᱮᱢᱚᱱ ᱠᱚ ᱮᱱᱮᱡ ᱠᱟᱱᱟ ᱥᱮ ᱦᱟᱱᱟ ᱨᱮᱹᱞ ᱜᱟᱹᱰᱤ ᱞᱮᱠᱟ ᱠᱚ ᱮᱱᱮᱡ ᱠᱟᱱᱟ᱾
ᱦᱳᱭ ᱜᱚᱝᱠᱮ, ᱟᱫᱚ ᱜᱚᱝᱠᱮ ᱟᱞᱮ ᱥᱮᱜ ᱦᱚᱸ ᱚᱱᱠᱟᱜᱮ ᱫᱚ ᱟᱞᱮ ᱥᱮᱜ ᱫᱚ ᱵᱚᱠᱥ ᱢᱟᱤᱭᱤᱠ ᱫᱚ ᱫᱚᱢᱮ ᱮᱠᱴᱟ ᱫᱚ ᱵᱟᱝ
ᱟᱨ ᱨᱮᱞ ᱜᱟᱹᱰᱤ ᱮᱱᱮᱡ ᱢᱟᱛᱚ ᱵᱟᱝ ᱜᱟᱱᱚᱜ-ᱟ ᱵᱟᱝ ᱵᱟᱰᱟᱭ ᱦᱩᱭ ᱠᱟᱱᱟ ᱥᱮ ᱨᱮᱞ ᱜᱟᱹᱰᱤ ᱮᱱᱮᱡ ᱫᱚ᱾
ᱦᱳᱭ ᱜᱚᱝᱠᱮ ᱦᱳᱭ ᱟᱫᱚ ᱱᱚᱜ-ᱚᱭ ᱟᱞᱮᱥᱮᱜ ᱫᱚ ᱴᱟᱢᱟᱠ ᱛᱩᱢᱫᱟᱜ ᱛᱮᱜᱮ ᱢᱚᱡᱽ ᱫᱚᱢᱮ ᱯᱟᱱ ᱤᱫᱤ ᱜᱮᱭᱟ, ᱟᱫᱚ ᱜᱚᱝᱠᱮ ᱢᱤᱫᱴᱮᱱ ᱛᱚᱵᱮ ᱫᱚᱝ ᱥᱮᱨᱮᱸᱧ ᱞᱤᱧ ᱞᱟᱹᱭᱟ ᱥᱮ ᱪᱮᱫ ᱞᱮᱠᱟ᱾
ᱦᱩᱸ᱾
ᱫᱚᱝ ᱥᱮᱨᱮᱸᱧ ᱢᱤᱫᱴᱟᱝ ᱜᱟᱱᱞᱤᱧ
ᱦᱮᱸ ᱢᱟ ᱞᱟᱹᱭ ᱵᱮᱱ ᱥᱮᱢᱟ ᱠᱟᱹᱴᱤᱡ ᱛᱟᱦᱚᱸᱞᱮ ᱟᱸᱡᱚᱢ ᱦᱩᱭ ᱞᱮᱱ ᱜᱮ ᱟᱵᱮᱱᱟᱜ ᱢᱚᱪᱟ ᱛᱮ‌ ᱫᱚᱝ ᱥᱮᱨᱮᱸᱧ᱾
ᱦᱩᱸ ᱦᱩᱸ ᱦᱩᱸ, ᱟᱹᱞᱤᱧ ᱫᱚ ᱫᱚᱢᱮ ᱨᱩᱥᱤᱠᱟ ᱦᱚᱲ ᱠᱟᱱᱟᱞᱤᱧ ᱜᱚᱝᱠᱮ᱾ ᱟᱹᱞᱤᱧ ᱴᱟᱢᱟᱠ ᱛᱩᱢᱫᱟᱜ ᱡᱩᱫᱤᱞᱤᱧ ᱴᱟᱢᱟᱠ ᱩᱱ ᱫᱚ ᱡᱩᱫᱤ ᱞᱤᱧ ᱜᱚᱜ ᱟᱥᱮ, ᱟᱫᱚ ᱢᱤᱫ ᱧᱤᱫᱟᱹ, ᱵᱟᱨ ᱧᱤᱫᱟᱹ, ᱡᱩᱫᱤ ᱜᱚᱜ ᱠᱚ ᱢᱮᱛᱟᱞᱤᱧᱟ ᱛᱟᱣᱳᱞᱤᱧ ᱜᱚᱜ ᱠᱟᱜ ᱠᱮᱭᱟ᱾
ᱦᱚᱸ᱾
ᱛᱟᱦᱚᱸᱞᱮ ᱫᱚᱝ ᱥᱮᱨᱮᱧ ᱢᱤᱫᱴᱮᱱ ᱜᱟᱱ ᱟᱸᱡᱚᱢ ᱞᱮᱜᱟᱣ ᱵᱮᱱ ᱵᱟᱯᱞᱟ ᱚᱲᱟᱜ ᱟᱵᱮᱱ ᱫᱚᱵᱮᱱ ᱟᱵᱤᱱ ᱫᱚᱵᱤᱱ ᱵᱟᱲᱟᱭᱟ ᱥᱮ ᱵᱟ ᱛᱟᱦᱚᱸᱞᱮ ᱜᱚᱢᱠᱮ?
ᱟᱹᱞᱤᱧ ᱫᱚ ᱜᱚᱝᱠᱮ ᱥᱮᱨᱮᱸᱧ ᱠᱚᱫᱚ ᱩᱱᱟᱹᱜ ᱫᱚ ᱵᱟᱹᱞᱤᱧ ᱵᱟᱲᱟᱭᱟ᱾
ᱦᱳᱭ ᱦᱳᱭ᱾
ᱚ ᱮᱱᱮᱡ ᱠᱚ ᱠᱟᱹᱴᱤᱡ ᱠᱟᱹᱴᱤᱡ ᱚᱱᱮ ᱪᱚᱞ ᱛᱟᱭᱚᱢ ᱥᱮᱫ ᱨᱮ ᱥᱟᱵ ᱞᱮᱠᱷᱟᱱᱮ ᱪᱮᱫ ᱞᱮᱠᱟ ᱠᱚ ᱜᱚᱦᱚᱲ ᱮᱱᱮᱡᱟ ᱜᱚᱦᱚᱲ ᱮᱱᱮᱡ ᱟᱠᱚ ᱥᱮ? ᱦᱳᱭ ᱚᱱᱟ ᱠᱚᱫᱚᱞᱤᱧ ᱵᱟᱰᱟᱭ ᱜᱮᱭᱟ, ᱛᱷᱚᱲᱟ ᱛᱷᱚᱲᱟ
ᱦᱳᱭ ᱦᱳᱭ᱾
ᱟᱨ ᱵᱟ ᱟᱨ ᱵᱟᱠᱟᱱᱡ ᱫᱚ ᱯᱤᱞᱪᱩ ᱨᱟᱹᱥᱟ ᱧᱩ ᱥᱮᱫ ᱫᱚ ᱯᱤᱞᱪᱩ ᱨᱟᱥᱟ ᱧᱩ ᱥᱮᱫ ᱨᱮᱫᱚ, ᱚᱱᱛᱮ ᱨᱮᱫᱚ ᱟᱹᱞᱤᱧ ᱫᱚ ᱞᱟᱦᱟ ᱞᱟᱦᱟ ᱜᱮ ᱢᱮᱱᱟᱜ ᱟᱠᱟ ᱞᱤᱧᱟ ᱵᱟᱝ ᱫᱚ ᱵᱟᱝ᱾ ᱛᱚ ᱚᱱᱛᱮ ᱱᱟᱜ ᱠᱚᱨᱮ ᱫᱚ ᱟᱹᱞᱤᱧ ᱫᱚ ᱵᱟᱹᱞᱤᱧ ᱯᱩᱡᱽ ᱵᱟᱲᱟᱜ ᱜᱮᱭᱟ᱾
ᱦᱳᱭ ᱦᱳᱭ, ᱚᱭ ᱟᱹᱞᱤᱧ ᱴᱮᱱ ᱫᱚᱝ ᱥᱮᱨᱮᱸᱧ ᱞᱤᱧ ᱞᱟᱹᱭ ᱟᱵᱮᱱ ᱠᱟᱱᱟ ᱾ ᱟᱫᱚ ᱡᱩᱫᱤ ᱨᱟᱹᱥᱠᱟᱹ ᱵᱮᱱ ᱵᱩᱡᱷᱟᱹᱣᱟ ᱛᱟᱦᱚᱸᱞᱮ ᱟᱹᱰᱤ ᱱᱟᱯᱟᱭ᱾
ᱦᱮᱸ ᱢᱟᱥᱮ ᱛᱟᱦᱚᱞᱮ ᱠᱟᱹᱴᱤᱡ ᱫᱚᱝ ᱥᱮᱨᱮᱧ ᱞᱟᱹᱭ ᱵᱮᱱ ᱥᱮ
ᱦᱮᱸ ᱨᱟᱦᱟ ᱫᱚ ᱩᱱᱟᱹᱜ ᱢᱚᱸᱡᱽ ᱫᱚ ᱵᱟᱹᱱᱩᱜ ᱛᱟᱞᱤᱧᱭᱟ ᱛᱟᱹ ᱦᱚᱞᱩ ᱛᱚ, ᱡᱟᱦᱟᱸ ᱞᱮᱠᱟᱞᱤᱧ ᱵᱟᱲᱟᱭᱟ ᱚᱱᱠᱟ
ᱦᱟᱲᱟᱢ ᱠᱚᱲᱟ ᱠᱚᱣᱟᱜ ᱫᱚ ᱨᱟᱦᱟ ᱫᱚ ᱡᱟᱦᱟᱸ ᱞᱮᱠᱟ ᱜᱮ᱾ ᱚᱠᱟᱨᱮ ᱦᱚᱴᱚᱜ ᱦᱚᱴᱚᱜ ᱨᱮᱭ ᱞᱤᱸᱵᱩᱫ ᱟᱠᱚ ᱜᱟᱜ ᱢᱮ ᱥᱮ ᱪᱤᱠᱟᱹ ᱟᱜ ᱢᱮ ᱚᱱᱮ ᱚᱱᱠᱟ᱾
ᱦᱮᱸ ᱦᱮᱸ ᱦᱮᱸ, ᱛᱟᱦᱚᱞᱮ ᱟᱸᱡᱚᱢ ᱵᱮᱱ ᱦᱮᱸ
ᱦᱮᱸ ᱢᱟ ᱞᱟᱹᱭ ᱵᱮᱱ ᱥᱮ ᱢᱟ ᱛᱟᱦᱚᱞᱮ ᱟᱸᱡᱚᱢ ᱦᱩᱭ ᱞᱮᱱ ᱜᱮ ᱟᱵᱮᱱᱟᱜ ᱮ ᱦᱮᱸ
ᱮᱻ ᱢᱟᱹᱭ ᱦᱚᱯᱚᱱ ᱢᱟᱹᱭ ᱪᱮᱫ ᱡᱟᱞᱟᱛᱮᱻ ᱮᱻ ᱫᱤᱱᱮᱢᱻ ᱱᱤᱻᱨᱟ ᱩᱸᱢ ᱪᱮᱫ ᱪᱟᱞᱟᱻ ᱟᱛᱮ ᱫᱤᱱᱮᱢ ᱱᱤᱻᱨ, ᱱᱤᱻᱨᱟᱻ ᱚᱲᱟᱜ ᱢᱟᱻ ᱠᱷᱮᱠᱻ ᱠᱮᱨᱮᱻ ᱮ ᱡᱟᱶᱟᱭᱻ ᱮᱢᱟᱻ ᱞᱮᱡᱻ ᱨᱮᱻ ᱥᱤᱛᱩᱝᱻ ᱡᱟᱞᱟᱸᱻ ᱛᱮᱻ ᱫᱤᱱᱤᱧᱻ ᱱᱤᱻᱨᱟᱻ, ᱥᱤᱛᱩᱝᱻ ᱡᱟᱞᱟᱻ ᱛᱮᱻ ᱫᱤᱱᱤᱧᱻ ᱱᱤᱻᱨᱟᱻ᱾ ᱪᱷᱟᱜᱻ ᱪᱷᱟᱤᱭᱟᱹᱻ ᱪᱷᱟᱻᱟᱜ᱾ ᱜᱚᱝᱠᱮ ᱛᱟᱦᱚᱞᱮ ᱪᱮᱫ ᱞᱮᱠᱟ ᱱᱟᱯᱟᱭ ᱜᱮ ᱛᱚ?
ᱱᱟᱯᱟᱭ ᱢᱟᱱᱮ ᱟᱹᱰᱤ ᱱᱟᱯᱟᱭ ᱵᱮᱱ ᱥᱮᱨᱮᱧ ᱟᱫᱚ ᱜᱚᱝᱠᱮ, ᱱᱚᱣᱟ ᱫᱚ ᱟᱹᱰᱤ ᱱᱟᱯᱟᱭ ᱜᱮᱭᱟ
ᱦᱮᱸ ᱜᱚᱝᱠᱮ ᱛᱟᱦᱚᱞᱮ ᱟᱨ ᱢᱤᱫᱴᱮᱱ ᱛᱟᱦᱚᱞᱮ ᱟᱸᱡᱚᱢ ᱵᱮᱱ
ᱦᱩᱸ ᱢᱟ᱾
ᱦᱩᱸ, ᱦᱮᱸ ᱮᱻ ᱯᱷᱚᱨᱻ ᱯᱷᱩᱞᱳᱻ ᱫᱮᱞᱟᱻ ᱯᱷᱩᱞ, ᱨᱮᱞᱻ ᱜᱟᱹᱰᱤ ᱨᱮᱻ ᱫᱮᱡᱚᱜᱻ ᱯᱷᱩᱞᱻ, ᱰᱩᱢᱠᱟᱹ ᱪᱮᱞᱟ ᱧᱮᱞᱻ, ᱨᱮᱹᱞ ᱜᱟᱹᱰᱤ ᱨᱮᱻ ᱫᱮᱡᱚᱜᱻ ᱯᱷᱩᱞᱻ ᱰᱩᱢ ᱠᱟᱹ ᱡᱮᱞᱟᱻ ᱧᱮᱞᱻ ᱦᱩᱸ ᱨᱮᱞ ᱜᱟᱰᱤ ᱨᱮᱻ ᱵᱟᱹᱧᱻ ᱫᱮᱡᱚᱜ ᱰᱩᱢᱠᱟᱹ ᱡᱮᱞᱟᱻ ᱵᱟᱹᱧᱻ ᱧᱮᱞᱟ ᱫᱩᱢᱠᱟᱹ ᱡᱮᱞᱟᱻ ᱦᱚᱲ ᱫᱚᱨᱮᱻ ᱦᱟᱞᱮ ᱰᱟᱞᱮᱻ ᱰᱩᱢᱠᱟᱹ ᱡᱮᱞᱟᱻ ᱦᱚᱲ ᱫᱚᱨᱮᱻ ᱦᱟᱞᱮ ᱰᱟᱞᱮᱻ ᱫᱟᱜ ᱨᱮᱦᱚᱸᱭ ᱡᱟᱹᱯᱩᱫ ᱨᱮᱦᱚᱸᱭ ᱡᱷᱚᱯᱚᱨ ᱡᱷᱚᱯᱚᱨ ᱡᱷᱚᱯᱚᱨᱻ
ᱦᱩᱸ ᱦᱳᱭ ᱛᱚ ᱜᱚᱝᱠᱮ ᱵᱷᱟᱜᱤ ᱜᱮ ᱥᱮᱨᱮᱧ ᱠᱚ ᱵᱤᱱ ᱵᱟᱰ ᱵᱟᱲᱟᱭᱟ ᱟᱵᱚ ᱫᱚ ᱟᱹᱛᱩ ᱯᱚ ᱟᱹᱛᱩ ᱯᱚᱨᱚᱵᱽ ᱠᱩᱴᱷᱤᱭᱟᱹ ᱦᱚᱲ ᱠᱟᱱᱟ ᱵᱤᱱ ᱟᱵᱮᱱ ᱫᱚ
ᱦᱮᱸ ᱜᱚᱢᱠᱮ ᱟᱹᱞᱤᱧ ᱫᱚ ᱢᱮᱛᱟᱫ ᱵᱮᱱᱟᱞᱤᱧ ᱛᱚ ᱟᱹᱞᱤᱧ ᱫᱚ ᱱᱚᱣᱟ ᱥᱮᱨᱮᱧ ᱠᱚᱨᱮᱫ ᱫᱚ ᱟᱹᱰᱤ ᱡᱟᱠᱟᱥ ᱜᱮᱞᱤᱧ ᱮᱢᱟᱣᱟᱜᱼᱟ᱾ ᱦᱩᱸᱦᱩᱸ ᱜᱚᱢᱠᱮ ᱟᱫᱚ ᱡᱟᱦᱟᱸ ᱛᱤᱥ ᱡᱩᱫᱤ ᱫᱚᱝ ᱮᱱᱮᱡ ᱠᱚ ᱦᱩᱭᱩᱜᱼᱟᱥᱮ ᱟᱹᱞᱤᱧ ᱫᱚ ᱞᱟᱦᱟ ᱞᱟᱦᱟ ᱨᱮᱢ ᱧᱟᱢ ᱧᱟᱢ ᱞᱤᱧᱟ᱾
ᱦᱩᱸ
ᱟᱨ ᱢᱤᱫᱴᱮᱱ ᱵᱮᱱ ᱟᱸᱡᱚᱢ ᱟᱸᱡᱚᱢ ᱟᱥᱮ ᱪᱮᱫ ᱞᱮᱠᱟ ᱜᱚᱝᱠᱮ?
ᱦᱮᱸ ᱢᱟ ᱛᱟᱦᱚᱞᱮ ᱟᱨ ᱢᱤᱫᱴᱤᱡ ᱵᱚᱱ ᱟᱸᱡᱚᱢ ᱜᱚᱫ ᱠᱟᱜ-ᱟ᱾
ᱦᱳᱭ ᱦᱳᱭ᱾ ᱟᱫᱚ ᱜᱚᱝᱠᱮ ᱠᱟᱹᱴᱤᱡ ᱦᱟᱦᱟᱞ ᱠᱚᱵᱮᱱ ᱵᱟᱲᱟᱭ ᱠᱷᱟᱡ ᱫᱚ ᱠᱟᱹᱴᱤᱡ ᱟᱵᱮᱱᱟᱜ ᱢᱚᱪᱟ ᱠᱷᱚᱱᱟᱜ ᱠᱟᱹᱴᱤᱡ ᱞᱤᱧ ᱟᱸᱡᱚᱢ ᱢᱟ᱾
ᱞᱟᱹᱭ
ᱫᱟᱜ ᱛᱟᱞᱟᱝ ᱫᱟᱠᱟ ᱛᱟᱞᱟᱝ ᱵᱟᱨᱩ ᱵᱟᱹᱭᱦᱟᱹᱲ ᱨᱮᱱ ᱦᱟᱹᱠᱳ ᱛᱟᱞᱟᱝ ᱫᱟᱜ ᱛᱟᱞᱟᱝ ᱫᱟᱠᱟ ᱛᱟᱞᱟᱝ ᱵᱟᱨᱩ ᱵᱟᱹᱭᱦᱟᱹᱲ ᱨᱮᱱ ᱦᱟᱹᱠᱳ ᱦᱟᱠᱳ ᱛᱟᱞᱟᱝ᱾ ᱦᱮᱸ ᱟᱫᱚᱢ ᱫᱚᱞᱟᱝ ᱛᱟᱥᱮ ᱠᱚᱣᱟ ᱟᱫᱚᱢ ᱫᱚᱞᱟᱝ ᱨᱟᱥᱮ ᱠᱚᱣᱟ ᱱᱟᱥᱮ ᱱᱟᱥᱮ ᱞᱟᱝ ᱡᱚᱡᱚ ᱟᱠᱚᱣᱟ ᱪᱷᱟᱜ ᱪᱷᱤᱭᱟᱹ ᱪᱷᱟᱜ ᱱᱟᱥᱮ ᱱᱟᱥᱮ ᱱᱟᱥᱮ ᱱᱟᱥᱮ ᱞᱟᱝ ᱡᱚᱡᱚ ᱟᱠᱚᱣᱟ
ᱦᱮᱸ ᱱᱚᱜᱼᱚᱭ ᱛᱚ ᱵᱷᱟᱹᱜᱤ ᱜᱮ ᱜᱚᱢᱠᱮ ᱟᱵᱮᱱ ᱫᱚ᱾ ᱢᱟᱱᱟᱣ ᱵᱮᱱ ᱦᱩᱭᱩᱜ ᱟᱵᱮᱱᱟᱜ ᱫᱚ᱾
ᱦᱳᱭ ᱜᱚᱢᱠᱮ ᱟᱹᱞᱤᱧ ᱫᱚ ᱚᱱᱟ ᱵᱟᱹᱞᱤᱧ ᱛᱟᱭᱱᱚᱢ ᱵᱟᱲᱟᱜᱼᱟ᱾ ᱥᱮᱨᱮᱧ ᱠᱚᱨᱮᱫ ᱫᱚ ᱡᱟᱦᱟᱸ ᱞᱮᱠᱟᱞᱤᱧ ᱵᱟᱲᱟᱭᱟ ᱚᱱᱠᱟ ᱫᱚᱞᱤᱧ ᱫᱟᱲᱮᱭᱟᱜ ᱜᱮᱭᱟ᱾
ᱞᱟᱦᱟ ᱞᱟᱦᱟ ᱜᱮ ᱵᱷᱟᱹᱜᱤᱭᱟ ᱵᱟᱝ ᱥᱮ ᱚᱱᱟᱦᱚᱸ ᱴᱷᱤᱠ ᱜᱮᱵᱚᱱ ᱞᱟᱹᱭ ᱮᱫᱟ ᱵᱟᱝ ᱫᱚ ᱵᱟᱝ?
ᱦᱮᱸ ᱜᱚᱝᱠᱮ ᱟᱵᱤᱱ ᱫᱚ ᱛᱟᱦᱚᱞᱮ ᱡᱟᱦᱟᱸ ᱛᱤᱥ ᱡᱩᱫᱤ ᱵᱟᱯᱞᱟ ᱚᱲᱟᱜ ᱠᱚᱨᱮᱫ ᱛᱟᱦᱚᱞᱮ ᱟᱵᱮᱱ ᱫᱚ ᱚᱱᱠᱟ ᱥᱮᱬᱟ ᱠᱟᱜ ᱵᱮᱱ ᱡᱟᱦᱟᱸ ᱞᱮᱠᱟ ᱡᱩᱫᱤ ᱥᱟᱸᱜᱟᱛ ᱠᱩᱲᱤ ᱠᱚ ᱡᱩᱫᱤ ᱠᱚ ᱢᱮᱛᱟ ᱵᱮᱱᱟ ᱛᱟᱦᱚᱞᱮ ᱪᱤᱠᱟᱹ ᱞᱮᱠᱟᱵᱮᱱ ᱯᱚᱴᱟᱣ ᱠᱚᱣᱟ ᱜᱚᱢᱠᱮ
ᱦᱮᱸ ᱜᱚᱝᱠᱮ ᱚᱱᱟ ᱦᱚᱸ ᱴᱷᱤᱠ ᱜᱮᱵᱚᱱ ᱞᱟᱹᱭᱫᱟ ᱥᱮᱬᱟ ᱫᱚ ᱥᱮᱬᱟ ᱠᱟᱜ ᱜᱮ ᱵᱷᱟᱜᱤᱼᱟ ᱵᱟᱝ ᱥᱮ᱾
ᱦᱳᱭ ᱦᱳᱭ᱾
ᱛᱚᱠᱷᱚᱱ ᱠᱤ ᱚᱠᱟ ᱢᱚᱦᱩᱨᱛᱚ ᱪᱮᱫ ᱨᱮ ᱫᱚᱨᱠᱟᱨᱚᱜᱼᱟ ᱩᱱᱟᱹᱜ ᱩᱱᱚ ᱩᱱ ᱥᱚᱢᱚᱭ ᱠᱟᱹᱴᱤᱡ ᱦᱚᱨᱚᱵᱚᱨᱚ ᱫᱚ ᱠᱟᱹᱴᱤᱡ ᱵᱩᱡᱚᱜ ᱵᱩᱡᱚᱜᱚᱜ- ᱟ ᱥᱮ᱾
ᱦᱮ ᱦᱳᱭ ᱦᱳᱭ ᱦᱳᱭ ᱚᱱᱟ ᱫᱚ ᱠᱚ ᱮᱠᱫᱚᱢ ᱟᱞᱚᱵᱮᱱ ᱦᱚᱨᱚᱵᱚᱨᱚᱜᱼᱟ ᱟᱵᱮᱱ ᱡᱩᱫᱤ ᱵᱮᱱ ᱥᱮᱬᱟ ᱠᱟᱜᱼᱟ